ᱦᱮᱸ ᱡᱚᱦᱟᱨ ᱜᱮ
ᱦᱮᱸ ᱡᱚᱦᱟᱨ ᱜᱮ ᱛᱟᱦᱚᱞᱮ ᱵᱮᱥ ᱵᱟᱲᱟ ᱜᱮ ᱢᱮᱱᱟᱜ ᱵᱤᱱᱟ ᱛᱚ?
ᱦᱮᱸ ᱵᱮᱥ ᱵᱟᱲᱟ ᱜᱮᱭᱟ ᱟᱯᱮ ᱜᱮ ᱚᱠᱟ ᱞᱮᱠᱟ ᱢᱮᱱᱟᱜ ᱯᱮᱭᱟ?
ᱱᱤᱛᱳᱜ ᱫᱚ ᱵᱮᱥ ᱵᱟᱲᱟ ᱜᱮ
ᱚ
ᱛᱟᱦᱞᱮ ᱟᱹᱵᱤᱱᱟᱜ ᱚᱲᱟᱜ ᱫᱚ ᱚᱠᱟ ᱵᱤᱨ ᱫᱤᱥᱚᱢ ᱥᱮ ᱱᱚᱝᱠᱟ ᱵᱤᱞᱟᱹᱛ ᱫᱤᱥᱚᱢ ᱚᱱᱠᱟ?
ᱵᱤᱨ ᱦᱚᱸ ᱵᱟᱝᱞᱮ ᱧᱩᱨᱩᱜ ᱠᱟᱱᱟ ᱵᱤᱞᱟᱹᱛ ᱦᱚᱸ ᱵᱟᱝ ᱟᱨ ᱴᱟᱺᱰᱤ ᱫᱤᱥᱚᱢ ᱟᱞᱮᱫ ᱫᱚ᱾
ᱚ
ᱫᱷᱤᱨᱤ ᱪᱟᱹᱴᱟᱹᱱᱤ ᱛᱮᱜᱮ ᱯᱮᱨᱮᱡ ᱜᱮᱛᱟᱞᱮᱭᱟ᱾ ᱫᱟᱨᱮᱱᱟᱹᱲᱤ ᱟᱨ ᱫᱷᱤᱨᱤ ᱪᱟᱹᱴᱟᱹᱱᱤ ᱵᱤᱨ ᱫᱚ ᱵᱟᱹᱱᱩᱜᱼᱟ᱾
ᱚ
ᱟᱯᱮ ᱜᱮ ᱚᱠᱟ ᱞᱮᱠᱟ?
ᱟᱞᱮᱫᱚ ᱱᱚᱱᱛᱮ ᱵᱤᱨ ᱫᱤᱥᱚᱢ ᱥᱮᱫ ᱜᱮ᱾
ᱚ ᱛᱟᱦᱚᱞᱮ ᱛᱤᱦᱤᱧ ᱜᱟᱯᱟ ᱫᱚ ᱫᱚᱢᱮ ᱳᱫ ᱠᱚᱯᱮ ᱧᱟᱢᱮᱫ ᱳᱫ ᱯᱩᱴᱠᱟᱹ ᱠᱚᱯᱮ ᱧᱟᱢ ᱫᱟ ᱛᱚ?
ᱦᱮᱸ ᱩᱫ ᱯᱩᱴᱠᱟᱹ
ᱧᱟᱢᱚᱜ ᱠᱟᱱ ᱜᱮᱭᱟ ᱠᱚ,
ᱦᱮᱸ
ᱵᱤᱨ ᱫᱤᱥᱚᱢ ᱥᱮᱫ ᱫᱚ ᱰᱮᱨ ᱰᱷᱮᱨ ᱜᱮ ᱠᱚ ᱧᱟᱢᱚᱜ ᱠᱟᱱᱟ ᱛᱚ, ᱟᱯᱮ ᱚᱱᱛᱮ ᱫᱚ ᱵᱟᱯᱮ ᱧᱟᱢ ᱠᱚ ᱜᱮᱭᱟ
ᱵᱟᱝ ᱟᱞᱮ ᱫᱚ ᱥᱮᱨᱚᱼᱼ ᱚᱢ ᱫᱚ ᱵᱟᱝᱞᱮ ᱧᱟᱢᱟ ᱡᱮᱢᱚᱱ ᱵᱤᱨ ᱨᱮᱱᱟᱜ ᱩᱫ ᱚᱱᱟ ᱠᱚᱫᱚ ᱵᱟᱝ ᱮᱠᱟᱞ ᱮᱠᱟᱞ ᱞᱮᱠᱟᱜᱮ ᱵᱟᱝ᱾ ᱯᱩᱴᱠᱟᱹ ᱠᱚᱠᱚ ᱧᱟᱢᱚᱜᱼᱟ ᱠᱤᱪᱷᱩ ᱟᱨ ᱮᱢᱱᱤ ᱳᱫ ᱵᱚᱞᱛᱮ ᱳᱭᱼᱼ ᱵᱩᱱᱩᱢ ᱳᱫ ᱢᱩᱪᱤ ᱳᱫ ᱠᱚᱼᱼ
ᱚ᱾
ᱟᱲᱮ ᱠᱚᱨᱮ ᱚᱱᱮ ᱩᱫ ᱚᱢᱚᱱᱚᱜᱼᱟ, ᱚᱱᱮ ᱚᱱᱟ ᱠᱚ ᱢᱩᱪᱤ ᱩᱫ ᱚᱱᱮ ᱚᱱᱟ ᱠᱚ ᱟᱨᱠᱤ ᱞᱮ ᱧᱟᱢᱟ᱾ ᱤᱱᱟᱹ ᱵᱮᱜᱚᱨ ᱫᱚ ᱵᱟᱝ᱾
ᱪᱮᱫ ᱵᱤᱱ ᱪᱤᱠᱟᱹᱭᱮᱫᱟ ᱛᱟᱦᱚᱞᱮ ᱱᱤᱛᱚᱜ ᱫᱚ?
ᱱᱤᱛᱚᱜ ᱫᱚ ᱱᱚᱜᱼᱚᱭ ᱚᱲᱟᱜ ᱠᱚᱨᱮᱜ ᱜᱮ ᱢᱮᱱᱟᱜ ᱞᱤᱧᱟᱹ ᱫᱩᱲᱩᱵ ᱵᱟᱲᱟ ᱟᱠᱟᱱᱟ ᱞᱤᱧ᱾
ᱚ
ᱟᱨ ᱛᱟᱦᱚᱞᱮ ᱪᱟᱥ ᱠᱟᱹᱢᱤ ᱠᱚ?
ᱪᱟᱥ ᱠᱟᱹᱢᱤ ᱫᱚ ᱪᱟᱥ ᱠᱟᱹᱢᱤ ᱫᱚ ᱱᱚᱜᱼᱚᱭ ᱦᱚᱞᱟ ᱢᱟᱫᱷᱮᱨᱼᱼ ᱰᱮᱨ ᱫᱟᱜ ᱟᱠᱟᱜᱼᱟᱭ ᱢᱤᱫᱴᱟᱝ ᱵᱚᱲᱚ ᱧᱚᱜ᱾
ᱚ
ᱵᱟᱹᱭᱦᱟᱹᱲ ᱠᱚᱫᱚ ᱪᱟᱥᱼᱼ
ᱪᱟᱥᱼᱼ
ᱢᱟᱱᱮ ᱨᱚᱦᱚᱭ ᱦᱩᱭᱩᱜ ᱠᱟᱱᱟ ᱵᱟᱹᱭᱦᱟᱹ ᱤᱭᱟᱹ ᱵᱟᱹᱫᱽ ᱠᱚᱫᱚ ᱟᱹᱣᱨᱤ᱾ ᱟᱫᱚ ᱫᱟᱜ ᱜᱮ ᱟᱹᱣᱨᱤ ᱫᱟᱜ ᱟᱠᱟᱜ ᱟᱭ ᱚᱱᱠᱟ ᱞᱟᱹᱴᱩ ᱧᱚᱜ ᱫᱚ᱾ ᱦᱚᱞᱟ ᱢᱟᱫᱷᱮᱨ ᱫᱟᱜ ᱠᱮᱫᱟᱭ ᱩᱱᱟᱹᱜ ᱞᱟᱹᱴᱩ ᱦᱚ ᱵᱟᱝ ᱦᱟᱞᱠᱟ ᱧᱚᱜ ᱾
ᱦᱮᱸ᱾ ᱟᱞᱮ ᱦᱚᱸ ᱚᱱᱠᱟ ᱜᱮ ᱛᱚᱵᱩ ᱟᱯᱮ ᱫᱚᱛᱚ ᱱᱚᱜᱼᱚᱭ ᱯᱮ ᱞᱟᱹᱭ ᱮᱫᱟ ᱱᱚᱜᱼᱚᱭ ᱮᱢ ᱞᱟᱹᱭᱫᱟ ᱡᱮᱼᱼ ᱵᱟᱹᱭᱦᱟᱹᱲ ᱫᱚᱯᱮ ᱨᱚᱦᱚᱭ ᱫᱟᱯᱮ ᱟᱨ ᱵᱟᱹᱫᱽ ᱨᱮᱫᱚ ᱛᱚᱼᱼ ᱱᱤᱛᱚᱜ ᱫᱚ ᱵᱟᱹᱫᱽ ᱨᱮᱫᱚ ᱠᱳᱱᱳ ᱠᱟᱛᱷᱟ ᱜᱮ ᱵᱟᱝ ᱦᱩᱭᱩᱜᱼᱟ, ᱢᱟᱱᱮ ᱵᱟᱹᱫᱽ ᱨᱚᱦᱚᱭ ᱢᱟᱱᱮᱼᱼ ᱫᱚ ᱵᱚᱱᱱᱟ ᱦᱩᱭᱩᱜᱼᱟ, ᱛᱚᱵᱮ ᱟᱹᱱᱤᱡ ᱵᱟᱹᱫᱽ ᱨᱮ ᱨᱚᱦᱚᱭ ᱜᱟᱱᱚᱜᱼᱟ ᱦᱮᱸ ᱥᱮ ᱵᱟᱝᱟ?
ᱦᱮᱸ ᱯᱩᱠᱷᱨᱤ ᱠᱚ ᱯᱮᱨᱮᱡᱚᱜᱼᱟ ᱛᱚᱵᱮ ᱛᱚ ᱵᱟᱹᱫᱽ ᱨᱮᱦᱚᱸᱼᱼ ᱨᱚᱦᱚᱭ ᱜᱟᱱᱚᱜᱼᱟ, ᱯᱩᱠᱷᱨᱤ ᱠᱚᱜᱮ ᱵᱟᱝ ᱯᱮᱨᱮᱡᱚᱜ ᱠᱟᱱᱟ ᱚᱱᱠᱟ, ᱫᱟᱜ ᱦᱚᱸ ᱵᱟᱝ ᱫᱟᱜ ᱠᱟᱫᱟᱭ᱾
ᱦᱮᱸ᱾ ᱟᱨ ᱟᱞᱮ ᱱᱚᱛᱮ ᱫᱚ ᱮᱠᱟᱞ ᱜᱮ ᱚᱠᱟᱴᱟᱜ ᱦᱚᱸ ᱵᱟᱝ ᱦᱩᱭᱩᱜ ᱠᱟᱱᱟ, ᱵᱟᱝᱢᱟ ᱵᱟᱹᱫᱽ ᱟᱨ ᱵᱟᱝᱢᱟ ᱵᱟᱹᱭᱦᱟᱹᱲ᱾
ᱚ᱾
ᱟᱞᱮ ᱥᱮᱱ ᱫᱚ ᱮᱠᱫᱚᱢ ᱫᱟᱜ ᱨᱮᱱᱟᱜ ᱡᱟᱦᱟᱸ ᱞᱮᱠᱟ ᱢᱟᱱᱮ ᱮᱢᱱᱤᱼᱼ ᱮᱢᱱᱤ ᱫᱚ ᱫᱟᱜ ᱨᱮᱱᱟᱜ ᱥᱚᱝᱠᱚᱴ ᱛᱚ ᱢᱮᱱᱟᱜ ᱜᱮᱭᱟ, ᱟᱨ ᱚᱱᱟ ᱥᱟᱶᱛᱮᱼᱼᱼ ᱱᱚᱜᱼᱚᱭ ᱵᱚ ᱢᱟᱱᱮ ᱥᱮᱨᱢᱟ ᱦᱚᱸ ᱩᱠᱩᱨ ᱵᱟᱭ ᱡᱟᱹᱲᱤᱭᱮᱫᱟ᱾ ᱛᱚ ᱚᱱᱟᱛᱮ ᱟᱨᱚ ᱡᱟᱹᱥᱛᱤ ᱠᱟᱭ ᱛᱮᱜᱮ ᱟᱨᱠᱤ ᱮᱴᱠᱮᱴᱚᱬᱮ ᱨᱮ ᱢᱮᱱᱟᱜ ᱞᱮᱭᱟ ᱟᱞᱮ ᱫᱚ᱾
ᱟᱯᱮ ᱚᱱᱛᱮ ᱦᱚᱸ ᱜᱟᱰᱟ ᱠᱚ ᱵᱟᱝ ᱵᱟᱝ ᱠᱮᱱᱮᱞ ᱫᱟᱜ ᱠᱚ ᱵᱟᱝ ᱪᱟᱞᱟᱜᱼᱟ ᱟᱯᱮ ᱛᱮ?
ᱵᱟᱝ ᱟᱞᱮ ᱥᱮᱱ ᱫᱚ ᱜᱟᱰᱟ ᱜᱮ ᱵᱟᱹᱱᱩᱜ ᱟᱛᱚ ᱟᱨ ᱠᱮᱱᱮᱞ ᱦᱚᱸ ᱵᱟᱹᱱᱩᱜᱼᱟ᱾ ᱠᱮᱱᱮᱞ ᱫᱟᱜ ᱦᱤᱡᱩᱜᱼᱟ᱾
ᱚ᱾
ᱛᱟᱦᱮᱸ ᱞᱮᱱᱠᱷᱟᱱ ᱛᱚᱼᱼ
ᱥᱮᱨᱢᱟ ᱫᱟᱜ ᱤᱭᱟ. ᱜᱮ ᱪᱟᱥ ᱟᱯᱮ?
ᱦᱮᱸ ᱦᱮᱸ ᱪᱮᱫ ᱪᱮᱫ ᱮᱢ ᱞᱟᱹᱭ ᱮᱫᱟ?
ᱫᱤᱱ ᱛᱟᱦᱚᱞᱮ ᱟᱯᱮᱚ ᱚᱱᱠᱟ ᱥᱮᱨᱢᱟ ᱫᱟᱜ ᱵᱷᱚᱨᱥᱟ ᱛᱮᱜᱮ ᱪᱟᱥᱟᱯᱮ ᱛᱟᱭ ᱛᱚ?
ᱦᱮᱸ ᱟᱞᱮ ᱫᱚ ᱥᱮᱨᱢᱟ ᱡᱟᱹᱲᱤ ᱵᱷᱚᱨᱥᱟ ᱜᱮ ᱟᱨᱠᱤ᱾ ᱚᱱᱠᱟ ᱥᱮᱨᱢᱟ ᱡᱟᱹᱲᱤᱼᱼ ᱥᱮᱨᱢᱟᱭ ᱡᱟᱹᱲᱤ ᱠᱮᱫ ᱠᱷᱟᱱ ᱫᱚ ᱦᱩᱭᱩᱜᱼᱟ ᱪᱟᱥ ᱟᱨ ᱵᱟᱝᱠᱷᱟᱱ ᱫᱚ ᱚᱱᱠᱟ ᱛᱟᱦᱮᱸᱭᱮᱱᱟ᱾
ᱦᱩᱸ᱾ ᱛᱟᱨ ᱵᱟᱫ ᱵᱟᱹᱠᱤ ᱡᱮᱢᱚᱱ ᱦᱩᱲᱩ ᱨᱚᱦᱚᱭ, ᱚᱱᱟᱼᱼ ᱵᱟᱫ ᱠᱟᱛᱮᱫ ᱟᱨᱚ ᱚᱱᱱᱚ ᱢᱟᱱᱮ ᱮᱴᱟᱜᱟᱜ ᱪᱟᱥ ᱛᱟᱦᱮᱸᱫᱼᱼ ᱵᱟᱲᱟᱭ ᱛᱟᱦᱮᱸᱫ ᱥᱮ ᱵᱟᱝᱟ?
ᱵᱟᱝ ᱟᱞᱮ ᱫᱚᱼᱼ ᱦᱩᱲᱩ ᱵᱮᱜᱚᱨ ᱫᱚ ᱥᱮᱨᱚᱠᱚᱢ ᱫᱚ ᱪᱮᱫ ᱦᱚᱸ ᱪᱟᱥ ᱫᱚ ᱵᱟᱝ ᱦᱩᱭᱩᱜᱼᱟ, ᱟᱫᱚ ᱚᱱᱮ ᱚᱲᱟᱜ ᱨᱮ ᱡᱚᱢ ᱞᱮᱠᱟ ᱾ ᱵᱟᱨᱭᱟ ᱯᱮᱭᱟ ᱥᱚᱵᱽᱡᱤ ᱠᱚᱞᱮ ᱨᱚᱦᱚᱭ ᱜᱮᱭᱟ ᱾
ᱦᱩᱸ ᱾
ᱟᱨ ᱰᱟᱹᱝᱨᱤ ᱢᱮᱨᱚᱢ ᱠᱚ ᱢᱮᱱᱟᱜ ᱠᱚᱛᱟ ᱞᱮᱭᱟ ᱩᱱᱠᱩ ᱠᱚᱜᱮ ᱞᱮ ᱜᱩᱯᱤ ᱵᱟᱲᱟ ᱠᱚᱣᱟ ᱾ ᱟᱨ ᱠᱟᱹᱢᱤ ᱵᱚᱞᱛᱮ ᱠᱟᱹᱢᱤ ᱫᱚ ᱟᱞᱮ ᱥᱮᱱ ᱫᱚ ᱛᱚ ᱥᱮᱨᱚᱠᱚᱢ ᱫᱚ ᱵᱟᱱᱩᱜᱼᱟ ᱾
ᱠᱷᱟᱫᱟᱱ ᱢᱮᱱᱟᱜ ᱛᱟᱞᱮᱭᱟ ᱠᱷᱟᱫᱟᱱ ᱨᱮ ᱡᱚᱠᱷᱚᱱ ᱫᱟᱜ ᱵᱟᱝ ᱛᱟᱦᱮᱱᱟ ᱠᱷᱟᱫᱟᱱ ᱨᱮ ᱠᱟᱹᱢᱤ ᱦᱩᱭ ᱞᱮᱱᱠᱷᱟᱱ ᱠᱷᱟᱫᱟᱱ ᱨᱮ ᱠᱟᱹᱢᱤ ᱞᱮ ᱪᱟᱞᱟᱜ ᱜᱮᱭᱟ ᱚᱱᱟ ᱠᱚᱜᱮ ᱱᱚᱝᱠᱟ ᱠᱟᱛ ᱛᱮᱜᱮ ᱱᱚᱣᱟ ᱟᱹᱛᱩ ᱫᱤᱥᱚᱢ ᱨᱮᱱᱟᱜ ᱟᱞᱮ ᱟᱞᱮ ᱞᱮᱠᱟᱱ ᱢᱟᱹᱱᱢᱤ ᱠᱚᱣᱟᱜ ᱡᱤᱭᱚᱱ ᱫᱚ ᱯᱟᱨᱚᱢ ᱪᱟᱞᱟᱜ ᱠᱟᱱᱟ ᱾
ᱚ ᱛᱟᱦᱚᱞᱮ ᱟᱵᱚ ᱡᱟᱦᱟᱸ ᱵᱟᱦᱟ ᱥᱚᱨᱦᱟᱭᱚᱜ ᱛᱟᱦᱮᱸᱫ ᱯᱮ ᱥᱮ ᱵᱟᱝ ᱟᱯᱮ ᱫᱚ?
ᱦᱮᱸ ᱵᱟᱦᱟ ᱥᱚᱨᱦᱟᱭ ᱫᱚ ᱢᱮᱱᱟᱜ ᱜᱮᱭᱟ, ᱵᱟᱦᱟ ᱥᱚᱨᱦᱟᱭᱚᱜ ᱜᱮᱭᱟᱞᱮ ᱾
ᱠᱟᱹᱴᱤᱡ ᱡᱩᱫᱤ ᱵᱮᱱ ᱞᱟᱹᱭ ᱠᱮᱭᱟ, ᱪᱮᱫ ᱞᱮᱠᱟ ᱥᱚᱨᱦᱟᱭ? ᱟᱯᱮ ᱥᱮᱫ, ᱟᱞᱮ ᱥᱮᱫ ᱾
ᱥᱚᱨᱦᱟᱭ ᱦᱮᱸ, ᱚᱱᱟ ᱛᱮᱠᱚ ᱞᱟᱹᱭᱟ ᱡᱮ ᱡᱟᱦᱟᱸᱠ ᱯᱚᱨᱚᱵᱽ ᱠᱟᱱ ᱛᱟᱵᱚᱱᱟ ᱢᱚᱬᱮ ᱢᱟᱦᱟ ᱫᱷᱟᱹᱨᱭᱟᱹ ᱠᱚ ᱥᱚᱨᱦᱟᱭᱚᱜᱼᱟ ᱾
ᱛᱚ ᱥᱚᱨᱦᱟᱭ ᱚᱱᱮ ᱛᱚ ᱯᱳᱭᱞᱳ ᱫᱤᱱ ᱦᱤᱞᱳᱜ ᱫᱚ ᱩᱢ ᱢᱟᱦᱟ ᱾
ᱦᱮᱸ ᱾
ᱮᱱ ᱦᱤᱞᱳᱜ ᱫᱚ ᱢᱟᱱᱮ ᱧᱮᱞ ᱦᱩᱭ ᱠᱟᱱᱟ ᱟᱨᱠᱤ ᱵᱟᱨ ᱠᱟᱜ ᱜᱮᱭᱟ ᱠᱚ ᱟᱨᱠᱤ ᱾ ᱵᱷᱟᱜᱮ ᱵᱷᱟᱜᱤ ᱴᱷᱤᱠ ᱠᱚ ᱛᱳᱯᱳᱱ ᱟᱠᱚ ᱾ ᱚᱱᱟ ᱥᱟᱶᱛᱮ ᱞᱩᱜᱽᱲᱤ ᱞᱟᱯᱚ ᱠᱚ ᱫᱚᱢᱮ ᱠᱚ ᱥᱟᱯᱷᱟᱭᱟ ᱚᱲᱟᱜ ᱨᱮᱱᱟᱜ ᱾
ᱦᱩᱸ ᱾ ᱢᱟᱱᱮ ᱥᱟᱯᱷᱟ ᱥᱟᱯ
ᱠᱩᱲᱤ ᱦᱚᱯᱚᱱ ᱠᱚᱫᱚ ᱱᱚᱣᱟ ᱠᱚᱜᱮ ᱡᱟᱹᱥᱛᱤᱧ ᱧᱮᱞ ᱦᱩᱭ ᱟᱠᱟᱱᱟ ᱧᱮᱞ ᱠᱟᱹᱫᱤᱧ ᱟᱨᱠᱤ ᱚᱲᱟᱜ ᱨᱮᱦᱚᱸ ᱾ ᱟᱨ ᱛᱟᱨᱯᱚᱨᱮᱨ ᱫᱤᱱ ᱫᱚ ᱩᱢ ᱫᱟᱠᱟ ᱟᱨᱠᱤ ᱮᱱ ᱦᱤᱞᱳᱜ ᱫᱚ ᱚᱸᱻ ᱤᱭᱟᱹ ᱚᱲᱟᱜ ᱨᱮᱠᱚ ᱯᱩᱡᱟᱹ ᱯᱟᱥᱟᱭᱟ ᱚᱱᱟ ᱥᱟᱶᱛᱮ
ᱦᱩᱸ ᱾
ᱡᱟᱦᱮᱨ ᱨᱮᱦᱚᱸ ᱾
ᱦᱩᱸ ᱾
ᱟᱨ ᱚᱲᱟᱜ ᱨᱮ ᱚᱱᱠᱟ ᱯᱩᱡᱟᱹ ᱯᱟᱥᱟ ᱚᱱᱠᱟ ᱯᱨᱚᱥᱟᱫ ᱟᱨᱠᱤ ᱥᱚᱲᱮ ᱠᱚᱠᱚ ᱡᱚᱢᱟ ᱾
ᱦᱩᱸ ᱾ ᱟᱞᱮ ᱟᱞᱮ ᱦᱚᱸ ᱚᱱᱠᱟᱜ ᱜᱮ ᱾ ᱦᱩᱸ ᱾
ᱡᱤᱞ ᱯᱤᱴᱷᱟᱹ ᱠᱚᱠᱚ ᱵᱮᱱᱟᱣᱟ ᱚᱱᱟ ᱠᱚᱠᱚ ᱡᱚᱢ ᱵᱟᱲᱟ ᱦᱳᱭᱳᱜ-ᱟ ᱾ ᱠᱩᱞᱦᱤ ᱨᱮ ᱮᱱᱮᱡ ᱥᱮᱨᱮᱧ ᱠᱚ ᱦᱩᱭᱩᱜ-ᱟ ᱾
ᱛᱟ ᱯᱚᱨᱮᱨ ᱫᱤᱱ ᱫᱚ ᱠᱷᱩᱱᱴᱟᱹᱣ ᱰᱟᱝᱨᱤ ᱠᱚ ᱠᱷᱩᱱᱴᱟᱹᱣ ᱠᱚᱣᱟ ᱾ ᱩᱱᱠᱩ ᱞᱟᱹᱜᱤᱫ ᱞᱟᱹᱭ ᱟᱠᱚ ᱡᱮ ᱵᱟᱝᱢᱟ ᱩᱱᱠᱩ ᱞᱟᱹᱜᱤᱫ ᱜᱮᱛᱚ ᱱᱚᱣᱟ ᱥᱚᱨᱦᱟᱭ ᱫᱚ ᱾
ᱦᱮᱸ ᱩᱱᱠᱩᱣᱟᱜ ᱜᱮᱛᱚ ᱾
ᱩᱱᱠᱩᱣᱟᱜ ᱜᱮᱛᱚ ᱾ ᱦᱮᱸ ᱩᱱᱠᱩᱣᱟᱜ ᱜᱮᱛᱚ ᱾
ᱟᱞᱮ ᱥᱮᱫ ᱦᱚᱸ ᱚᱱᱠᱟ ᱜᱮ ᱾
ᱩᱸ ᱾ ᱛᱟᱦᱚᱞᱮ ᱪᱮᱫ ᱞᱮᱠᱟ ᱟᱯᱮ ᱥᱮᱫ ᱫᱚ ᱪᱮᱫ ᱚᱠᱟ ᱞᱮᱠᱟ ᱚᱠᱟ ᱞᱮᱠᱟ ᱠᱚ ᱡᱟᱠ ᱡᱚᱢᱠᱟ?
ᱪᱟᱠ ᱡᱚᱢᱚᱠ ᱵᱚᱞᱛᱮ ᱟᱞᱮ ᱫᱚ ᱨᱟᱥᱤ ᱟᱛᱳ ᱢᱟᱨᱥ ᱱᱚᱱᱛᱮ ᱫᱚ ᱵᱮᱥᱤ ᱚᱱᱠᱟ ᱜᱮᱛᱚ ᱢᱮᱱᱟᱜ-ᱟ ᱡᱟᱠ ᱡᱚᱢᱚᱠ ᱫᱚ ᱟᱹᱰᱤ ᱵᱮᱥ ᱜᱮ ᱦᱩᱭᱩᱜ-ᱟ ᱾ ᱡᱟᱦᱟᱸ ᱞᱮᱠᱟ ᱵᱤᱱ ᱞᱟᱹᱭ ᱠᱮᱫᱟ ᱚᱱᱠᱟ ᱜᱮ ᱾ ᱠᱟᱢ ᱱᱟᱥᱮ ᱱᱟᱥᱮ ᱱᱟᱥᱮ ᱟᱞᱟᱫᱟᱜ-ᱟ ᱵᱟᱠᱷᱟᱡ ᱱᱚᱝᱠᱟ ᱥᱮᱢ ᱥᱮᱱ
ᱦᱮᱸ ᱩᱸᱻ ᱦᱮᱸ ᱨᱟᱹᱥᱤ ᱟᱹᱛᱳ ᱨᱮᱱᱟᱜ ᱫᱚ ᱨᱟᱥᱤ ᱟᱹᱛ ᱛᱳ ᱨᱮᱫᱚ ᱥᱩᱫᱷᱩ ᱢᱟᱛᱨᱚ ᱥᱚᱨᱦᱟᱭ ᱥᱩᱢᱩᱝ ᱫᱚ ᱪᱮᱫᱟᱜ ᱨᱟᱥᱤ ᱟᱛᱳ ᱨᱮᱫᱚ ᱵᱟᱦᱟ ᱥᱚᱨᱦᱟᱭ ᱵᱟᱯ ᱞᱟ ᱵᱤᱦᱟᱹ ᱢᱟᱱᱮ ᱩᱸᱻᱻᱻ ᱩᱸᱻᱜ ᱯᱮᱲᱟ ᱵᱟᱝᱠᱚ ᱦᱮᱡ ᱨᱮᱦᱚᱸ ᱯᱮᱲᱟ ᱞᱮᱠᱟ ᱜᱮᱢ ᱵᱩᱡᱟ ᱩᱱᱟᱹᱜ ᱦᱚᱲ
ᱦᱮᱸ ᱡᱚᱛᱚ ᱜᱮ ᱟᱹᱰᱤ ᱡᱟᱠ ᱡᱚᱢᱚᱠ ᱜᱮ ᱦᱩᱭᱩᱜ-ᱟ
ᱦᱮᱸ ᱨᱟᱹᱥᱤ ᱟᱛᱳ ᱫᱚ ᱚᱱᱟ ᱢᱤᱫᱴᱟᱝ ᱟᱨᱠᱤ ᱱᱟᱯᱟᱭ ᱵᱩᱡᱷᱟᱹᱜ-ᱟ ᱟᱨ ᱢᱟᱱᱮ ᱥᱟᱸᱜᱮ ᱦᱚᱲ ᱫᱚ ᱚ ᱚᱱᱟ ᱫᱚ ᱥᱟᱸᱜᱮ ᱢᱤᱫᱴᱟᱱ ᱟᱛᱳ ᱨᱮ ᱥᱟᱸᱜᱮ ᱦᱚᱲᱮᱢ ᱛᱟᱦᱮᱸ ᱞᱮᱱᱠᱷᱟᱱ ᱡᱟᱦᱟᱱᱟᱜ ᱠᱟᱹᱢᱤ ᱠᱚᱦᱚᱸ ᱟᱨᱠᱤ ᱡᱩᱢᱤᱫ ᱦᱚᱸ ᱟᱨᱠᱤᱢ ᱡᱟᱦᱟᱱᱟᱜ ᱠᱚ ᱠᱟᱹᱢᱤ ᱞᱮᱠᱷᱟᱱ ᱞᱚᱜᱚᱱ ᱛᱮᱠᱚ ᱠᱟᱹᱢᱤ ᱫᱟᱲᱮᱭᱟᱜ-ᱟ ᱢᱤᱫ ᱥᱟᱶᱛᱮ ᱦᱮᱸ ᱥᱮ ᱵᱟᱝ
ᱦᱩᱸ ᱡᱟᱦᱟᱸ ᱟᱯᱮ ᱥᱚᱦᱨᱟᱭ ᱨᱮᱯᱮ ᱯᱤᱴᱷᱟᱹᱭ ᱛᱟᱦᱮᱸᱫ ᱢᱟᱱᱮ ᱪᱮᱫ ᱞᱮᱠᱟ ᱯᱮ ᱯᱤᱴᱷᱟᱹᱭ ᱛᱟᱦᱮᱸᱫ ᱪᱮᱫ ᱠᱚ ᱞᱟᱜᱟᱜ ᱞᱮᱢᱟᱜ ᱛᱟᱦᱮᱸᱫ ᱯᱮ ᱪᱮᱫ ᱛᱮᱯᱮ ᱯᱤᱴᱷᱟᱹᱭ ᱜᱮᱭᱟ ᱠᱟᱹᱴᱤᱡ ᱡᱩᱫᱤ ᱵᱮᱱ ᱞᱟᱹᱭ ᱟ ᱦᱮᱸ
ᱦᱮᱸ ᱦᱮᱸ ᱡᱤᱞ ᱯᱤᱴᱷᱟᱹ ᱫᱚ ᱟᱹᱜ ᱵᱟᱨ ᱞᱮᱠᱟ ᱛᱮᱠᱚ ᱡᱤᱞ ᱯᱤᱴᱷᱟᱹᱭᱟ ᱵᱟᱨ ᱞᱮᱠᱟ ᱟᱠᱟ ᱚᱠᱟ ᱥᱚᱢᱚᱭ ᱫᱚ ᱠᱚ ᱡᱤᱞ ᱠᱚ ᱠᱚᱥᱟᱭᱟ ᱠᱚᱥᱟ ᱠᱟᱛᱮᱫ ᱠᱚ ᱯᱤᱴᱷᱟᱹᱭᱟ ᱟᱨ ᱟᱫᱚᱢ ᱡᱚᱠᱷᱚᱱ ᱫᱚ ᱮᱢᱱᱤ ᱵᱮᱨᱮᱞ ᱡᱤᱞ ᱡᱟᱦᱟᱸ ᱞᱮᱠᱟ ᱞᱟᱹᱭ ᱜᱟᱱᱚᱜ-ᱟ ᱡᱮ ᱚᱱᱟ ᱦᱚᱞᱚᱝ ᱦᱚᱞᱚᱝ ᱞᱟᱦᱟ ᱛᱮᱠᱚ ᱥᱤᱯᱤᱭᱟ
ᱦᱮᱸ
ᱫᱤᱭᱮ ᱛᱟᱨᱯᱚᱨᱮ ᱮᱸᱜ ᱡᱩᱫᱤ ᱵᱮᱨᱮᱞ ᱡᱤᱞ ᱵᱮᱱ ᱞᱟᱹᱭᱟ ᱵᱮᱨᱮᱞ ᱡᱤᱞ ᱨᱮ ᱢᱟᱹ ᱡᱟᱦᱟᱸ ᱠᱚ ᱢᱚᱥᱞᱟ ᱯᱟᱟᱹᱛᱤ ᱟᱫᱟ ᱨᱚᱥᱩᱱ ᱠᱷᱚᱱ ᱮᱦᱚᱵ ᱠᱟᱛᱮᱮᱫ ᱥᱟᱥᱟᱝ ᱢᱟᱹᱨᱤᱪ ᱡᱤᱨᱟᱹ ᱫᱷᱩᱱᱤᱭᱟᱹᱟᱹ ᱯᱮᱸᱭᱟᱡᱽ ᱵᱮᱨᱮᱞ ᱢᱟᱹᱨᱤᱪ ᱚᱱᱟ ᱠᱚ ᱡᱚᱛᱚ ᱠᱚ ᱮᱢᱟ ᱚᱱᱟ ᱡᱤᱞᱨᱮ ᱚᱱᱟ ᱥᱟᱶᱛᱮ ᱥᱩᱱᱩᱢ ᱠᱟᱹᱴᱤᱡ ᱠᱚ ᱫᱩᱞᱟᱜᱼᱟ ᱟᱨᱠᱚ ᱢᱟᱠᱷᱟᱣᱟ ᱟᱸᱻᱫᱤᱭᱮ ᱛᱟᱨᱯᱚᱨᱮ ᱟᱨ ᱢᱤᱫᱴᱟᱝ ᱯᱟᱛᱲᱟ ᱨᱮ ᱥᱩᱱᱩᱢ ᱠᱚ ᱢᱟᱹ ᱤᱛᱤᱧ ᱥᱩᱱᱩᱢ ᱢᱟᱱᱮ ᱟᱨᱠᱤ ᱛᱩᱲᱤ ᱥᱩᱱᱩᱢ ᱠᱩ ᱡᱚᱫᱟᱜᱼᱟ ᱟᱨ ᱟᱨ ᱚᱱᱟ ᱡᱟᱦᱟᱸ ᱵᱟᱹᱵ ᱯᱳᱭᱞᱳ ᱨᱮ ᱡᱟᱦᱟᱸ ᱚᱱᱟ ᱦᱚᱞᱚᱝ ᱟᱨᱠᱤ ᱥᱤᱯᱤ ᱫᱚᱦᱚ ᱛᱟᱦᱮᱸ ᱠᱟᱱᱟ ᱚᱱᱟ ᱥᱚᱸᱜᱮ ᱚᱱᱟ ᱵᱮᱨᱮᱞ ᱡᱤᱞ ᱡᱟᱦᱟᱸ ᱢᱚᱥᱞᱟ ᱠᱚ ᱢᱟᱠᱷᱟᱣ ᱛᱟᱦᱮᱸ ᱠᱟᱱᱟ ᱚᱱᱟ ᱠᱚ ᱢᱮᱥᱟᱞ ᱠᱟᱛᱮᱮᱫ ᱚᱱᱟ ᱯᱟᱛᱲᱟ ᱨᱮ ᱜᱚᱴᱟ ᱪᱟᱨᱟᱣ ᱠᱟᱛᱮ ᱠᱚ ᱮᱢᱟ ᱟᱨ ᱚᱱᱟ ᱪᱮᱛᱟᱱ ᱨᱮ ᱟᱨ ᱢᱤᱫᱴᱟᱝ ᱠᱚ ᱯᱟᱛᱲᱟᱜᱼᱟ ᱟᱨ ᱚᱱᱠᱟ ᱠᱟᱛᱮᱱ ᱠᱚ ᱛᱣᱟᱟᱨᱮ ᱟᱨᱠᱤ ᱠᱚ ᱪᱚᱸᱫᱟ ᱠᱟᱜᱼᱟ ᱵᱮᱨᱮᱞ ᱡᱤᱞ ᱫᱚ ᱚᱱᱠᱟᱜ ᱟᱨ ᱡᱩᱫᱤ ᱵᱮᱱ ᱞᱟᱹᱭᱟ ᱠᱚᱥᱟ ᱛᱟᱦᱚᱞᱮ ᱚᱱᱟ ᱡᱤᱞ ᱞᱟᱦᱟ ᱛᱮᱠᱚ ᱩᱛᱩ ᱞᱟᱦᱟᱭᱟ
ᱦᱩᱸ
ᱫᱤᱭᱮ ᱩᱛᱩ ᱠᱟᱛᱮᱮᱫ ᱛᱟᱨᱯᱚᱨᱮ ᱚᱱᱟ ᱦᱚᱞᱚᱝ ᱠᱚ ᱥᱤᱯᱤᱭᱟ ᱟᱸ ᱢᱟᱱᱮ ᱚᱱᱟ ᱦᱚᱞᱚᱝ ᱦᱚᱞᱚᱝ ᱟᱨ ᱡᱤᱞ ᱚᱱᱟ ᱵᱟᱨᱭᱟ ᱢᱤᱫ ᱥᱟᱛᱮ ᱥᱤᱯᱤ ᱠᱟᱛᱮᱫ ᱚᱱᱠᱟ ᱯᱟᱛᱲᱟ ᱨᱮ ᱮᱢ ᱠᱟᱛᱮᱱ ᱠᱩ ᱜᱚᱛᱟ ᱠᱚ ᱪᱟᱨᱟᱣ ᱟᱜᱼᱟ ᱯᱟᱛᱲᱟ ᱨᱮ ᱟᱨ ᱚᱱᱟ ᱪᱮᱛᱟᱱ ᱨᱮ ᱟᱨ ᱢᱤᱫᱴᱟᱱ ᱯᱟᱛᱲᱟ ᱠᱚ ᱮᱢᱟᱜᱼᱟ ᱱᱚᱝᱠᱟ ᱠᱟᱛᱮᱜ ᱦᱚᱸᱠᱚ ᱵᱮᱱᱟᱣ ᱜᱮᱭᱟ ᱵᱟᱨ ᱨᱚᱠᱚᱢ ᱵᱷᱟᱵᱛᱮ ᱵᱮᱱᱟᱣ ᱜᱟᱱᱚᱜᱼᱟ᱾ ᱟᱫᱚ ᱞᱟᱹᱭ ᱫᱚ ᱵᱟᱱᱟᱨ ᱜᱮ ᱥᱤᱵᱤᱞᱟ
ᱦᱮᱸ ᱟᱯᱮ ᱫᱚ ᱥᱟᱨᱡᱚᱢ ᱥᱟᱠᱟᱢ ᱨᱮᱯᱮ ᱯᱤᱴᱷᱟᱹᱭ ᱛᱮᱦᱮᱸ ᱥᱮ ᱚᱱᱠᱟ ᱡᱮᱢᱚᱱ ᱢᱩᱲᱩ ᱥᱟᱠᱟᱢ ᱢᱮᱱᱟᱜᱼᱟ
ᱢᱟᱹᱭ ᱜᱮ ᱞᱮ ᱯᱤᱴᱷᱟᱹᱭᱟ ᱟᱞᱮ ᱦᱚᱸ ᱥᱟᱨᱡᱚᱢ ᱥᱟᱠᱟᱢ ᱵᱮᱜᱚᱨ ᱫᱚ ᱡᱤᱞ ᱯᱤᱴᱷᱟᱹ ᱧᱩᱢᱜᱮ ᱵᱟᱝ ᱧᱩᱢᱚᱜᱚᱜᱼᱟ
ᱦᱮᱸ ᱟᱨ ᱵᱚᱸᱜᱟ ᱵᱩᱨᱩ ᱠᱚᱨᱮ ᱦᱚᱸ ᱟᱵᱚ ᱫᱚ ᱥᱟᱡᱚᱢ ᱥᱟᱠᱟᱢ ᱫᱚ ᱮ ᱠᱟᱱ ᱛᱮ ᱫᱚᱨᱠᱟᱨ ᱜᱮ ᱚᱱᱟ ᱪᱷᱟᱲᱟ ᱠᱟᱹᱢᱤ ᱠᱚ ᱵᱟᱝ ᱦᱩᱭᱩᱜ ᱛᱟᱵᱚᱱᱟ, ᱵᱚᱸᱜᱟ ᱵᱩᱨᱩᱼᱼ ᱦᱚᱸ, ᱪᱟᱨ
ᱟᱵᱚ ᱫᱚ ᱵᱚᱸᱜᱟ ᱵᱩᱨᱩ ᱢᱟᱱᱮᱜᱮ ᱥᱟᱨᱡᱚᱢ ᱥᱟᱠᱟᱢ ᱾
ᱦᱮᱸ
ᱛᱟᱦᱚᱞᱮ ᱟᱯᱮᱥᱮᱱ ᱫᱚ ᱚᱱᱠᱟ ᱥᱚᱨᱦᱟᱭ ᱨᱮᱯᱮ ᱡᱤᱞ ᱯᱤᱴᱷᱟᱹᱭᱟ ᱥᱮ ᱵᱟᱝᱟ?
ᱦᱮᱸ ᱟᱞᱮᱥᱮᱱ ᱦᱚᱸ ᱚᱱᱠᱟ ᱡᱤᱞ ᱯᱤᱴᱷᱟᱹᱭ ᱦᱩᱭᱩᱜ ᱜᱮᱭᱟ, ᱟᱫᱚ ᱚᱱᱠᱟ ᱫᱚ ᱡᱤᱞᱼᱼ ᱪᱮᱫ ᱫᱚ ᱵᱟᱝ ᱦᱩᱭ ᱟᱠᱟᱱᱟ ᱜᱚᱜᱚ ᱛᱟᱠᱚ ᱢᱮᱱᱟᱜ ᱠᱚᱣᱟ ᱫᱤᱫᱤ ᱛᱟᱠᱚ ᱩᱱᱠᱩ ᱜᱮᱼᱼ ᱠᱚ ᱯᱤᱴᱷᱟᱹ ᱵᱟᱲᱟᱭᱟᱭ ᱛᱚ, ᱡᱚᱢ ᱫᱚ ᱦᱩᱭ ᱠᱟᱱᱟ ᱾
ᱟᱨ ᱚᱱᱠᱟ ᱵᱟᱦᱟᱨᱮ ᱮ ᱵᱟᱦᱟ ᱮ ᱮ ᱦᱮᱸ ᱵᱟᱦᱟ ᱛᱟᱨᱯᱚᱨᱮᱼᱼ ᱥᱟᱠᱨᱟᱛ, ᱥᱟᱠᱨᱟᱛ ᱨᱮᱯᱮ ᱡᱤᱞ ᱯᱤᱴᱷᱟᱹᱭ ᱜᱮᱭᱟ?
ᱥᱟᱠᱨᱟᱛ ᱨᱮᱫᱚ ᱡᱤᱞ ᱯᱤᱴᱷᱟᱹ ᱫᱚ ᱵᱟᱝ ᱦᱩᱭ ᱠᱟᱱᱟ, ᱛᱚᱠᱷᱚᱱ ᱫᱚ ᱾ ᱮᱸᱜ ᱜᱩᱲ ᱯᱤᱴᱷᱟᱹᱼᱼ ᱚᱱᱟ ᱠᱚ ᱡᱚᱢ ᱦᱩᱭ ᱠᱟᱱᱟ ᱥᱟᱠᱨᱟᱛ ᱨᱮᱫᱚ ᱾
ᱦᱮᱸ ᱵᱟ ᱚᱱᱠᱟ ᱢᱟᱱᱮ ᱟᱫᱚᱢ ᱟᱫᱚᱢ ᱴᱚᱴᱷᱟ, ᱴᱚᱴᱷᱟ ᱫᱚ ᱞᱟᱹᱭ ᱫᱚ ᱵᱟᱝ ᱜᱟᱱᱚᱜᱼᱟ ᱢᱤᱫᱼᱼ ᱢᱤᱫᱴᱟᱝ ᱴᱚᱴᱷᱟ ᱨᱮᱜᱮ ᱵᱷᱮᱜᱟᱨ ᱵᱷᱮᱜᱟᱨ ᱡᱤᱞᱟᱹ ᱨᱮ ᱟᱨᱠᱤᱼᱼ ᱟᱨᱠᱤ ᱵᱷᱮᱜᱟᱨ ᱵᱷᱮᱜᱟᱨ ᱡᱮᱞᱟ ᱥᱩᱢᱩᱝ ᱫᱚ ᱵᱟᱝᱟᱼᱼ ᱢᱤᱫᱴᱟᱝ ᱡᱮᱞᱟ ᱨᱮᱜᱮ ᱟᱞᱟᱫᱟ ᱟᱞᱟᱫᱟ ᱟᱨᱠᱤ ᱾ ᱡᱟᱭᱜᱟ ᱨᱮ
ᱦᱮᱸ
ᱡᱮ ᱚᱱᱠᱟᱼᱼ ᱥᱟᱠᱨᱟᱛ ᱨᱮᱠᱚ ᱡᱤᱞ ᱯᱤᱴᱷᱟᱹᱭᱟ ᱟᱫᱚᱢ ᱥᱮᱫ ᱫᱚ, ᱟᱫᱚᱢ ᱥᱮᱫ ᱫᱚ ᱵᱟᱝ ᱡᱮᱢᱚᱱ ᱟᱞᱮ ᱥᱮᱱ ᱟᱞᱮ ᱥᱮᱱ ᱦᱚᱸ ᱾ ᱥᱟᱠᱨᱟᱛ ᱨᱮᱫᱚ ᱟᱞᱮ ᱫᱚ ᱵᱟᱞᱮ ᱡᱤᱞ ᱯᱤᱴᱷᱟᱹᱭᱟ ᱦᱮᱸ ᱮᱢᱱᱤᱼᱼ ᱜᱩᱲ ᱯᱤᱴᱷᱟᱹ, ᱛᱟᱯᱚᱨᱮ ᱪᱩᱯᱩᱫ ᱯᱤᱴᱷᱟᱹ, ᱯᱩᱨ ᱯᱤᱴᱷᱟᱹ ᱾
ᱦᱳᱭ ᱟᱞᱮ ᱱᱚᱱᱛᱮ ᱦᱚᱸ ᱡᱤᱞ ᱯᱤᱴᱷᱟᱹ ᱫᱚ ᱵᱟᱝ ᱾ ᱠᱚ ᱡᱤᱞ ᱯᱤᱴᱷᱟᱹᱭ ᱜᱮᱭᱟ, ᱡᱮ ᱜᱩᱲ ᱯᱤᱴᱷᱟᱹ ᱚᱱᱠᱟ ᱰᱩᱸᱵᱩᱜ ᱯᱤᱴᱷᱟᱹ ᱚᱱᱟ ᱠᱚᱜᱮ ᱠᱚᱼᱼ ᱵᱮᱱᱟᱣ ᱛᱟᱦᱮᱱᱟ ᱾
ᱦᱮᱸ ᱦᱮᱸ, ᱟᱫᱚ ᱟᱫᱚᱢ ᱟᱫᱚᱢ ᱡᱟᱭᱜᱟ ᱨᱮᱫᱚ ᱚᱱᱠᱟ ᱵᱮᱱᱟᱣ ᱜᱮᱭᱟ ᱠᱚ ᱾
ᱦᱮᱸ ᱚᱱᱠᱟ ᱵᱟᱦᱟ ᱥᱚᱦᱨᱟᱭ ᱠᱚᱨᱮ ᱫᱚ ᱡᱤᱞ ᱯᱤᱴᱷᱟᱹᱭ ᱛᱟᱸᱦᱮᱫ ᱜᱮᱠᱚ ᱾
ᱦᱮᱸ ᱵᱟᱦᱟ ᱥᱚᱨᱦᱟᱭ ᱠᱚᱨᱮ ᱫᱚ ᱛᱚ ᱡᱤᱞ ᱯᱤᱴᱷᱟᱹ ᱜᱮ ᱚᱱᱟ ᱵᱮᱜᱚᱨ ᱛᱚᱼᱼ ᱵᱟᱦᱟ ᱥᱚᱨᱦᱟᱭ ᱫᱚ ᱪᱤᱠᱟᱹᱛᱮ ᱦᱩᱭᱩᱜᱼᱟ ᱾
ᱦᱩᱸ
ᱦᱳᱭ ᱦᱮ ᱢᱟ ᱚᱠᱛᱚ ᱠᱚᱦᱚᱸ ᱛᱚ ᱦᱩᱭ ᱱᱟ ᱾
ᱦᱮᱸ
ᱟᱨᱦᱚᱸ ᱯᱚᱨᱮ ᱜᱟᱞᱚᱪ ᱦᱩᱭᱩᱜ-ᱟ ᱦᱳᱭ ᱾
ᱦᱮᱸ